ᱦᱮᱞᱳ ᱡᱚᱦᱟᱨ ᱜᱮ ᱫᱟ
ᱦᱳᱭ ᱡᱚᱦᱟᱨ ᱜᱮ ᱫᱤᱭᱮ ᱯᱚᱨ ᱵᱮᱥ ᱵᱟᱲᱟᱭ ᱜᱮᱛᱚ?
ᱦᱮᱸ ᱵᱮᱥ ᱵᱟᱲᱟᱭ ᱜᱮ ᱾ ᱟᱢᱫᱚ?
ᱤᱧᱦᱚᱸ ᱮᱠᱷᱚᱱ ᱫᱚ ᱵᱮᱥ ᱵᱟᱲᱟ ᱜᱮ ᱾
ᱡᱚᱢ ᱵᱟᱲᱟ ᱠᱮᱜ ᱟᱯᱮ?
ᱦᱩᱸ ᱦᱮᱸ ᱡᱚᱢ ᱵᱟᱲᱟ ᱦᱩᱭᱱᱟ ᱟᱯᱮ ᱯᱮ ᱡᱚᱢ ᱵᱟᱲᱟ ᱠᱮᱜᱟ?
ᱵᱟᱝ ᱜᱮ ᱟᱹᱣᱨᱤᱜ-ᱟ ᱡᱚᱢ ᱟᱞᱮᱱᱟᱜ
ᱚᱸ ᱟᱪᱪᱷᱟ ᱛᱚ ᱟᱯᱮ ᱥᱮᱱᱟᱜ ᱦᱚᱭ ᱦᱤᱥᱤᱫ ᱠᱚ ᱪᱮᱫ ᱞᱮᱠᱟ?
ᱦᱚᱭ ᱦᱤᱸᱥᱤᱫ ᱫᱚ ᱫᱟᱜ ᱜᱮᱫ ᱛᱟᱦᱮᱸᱫ ᱦᱚᱞᱟᱢᱟᱦᱟᱫᱷᱮᱨ ᱠᱷᱚᱱᱟᱜ ᱟᱫᱚ ᱛᱮᱦᱮᱧ ᱫᱚ ᱩᱱᱟᱹᱜ ᱫᱚ ᱵᱟᱭ ᱫᱟᱜ ᱮᱫᱟ ᱛᱚ᱾
ᱚ ᱟᱪᱪᱷᱟ ᱟᱪᱪᱷᱟ
ᱟᱞᱮ ᱱᱚᱛᱮ ᱦᱚᱸ ᱦᱚᱞᱟ ᱢᱟᱦᱟᱫᱮᱨ ᱫᱚ ᱠᱷᱩᱵ ᱮᱠᱴᱟ ᱜᱮ ᱫᱟᱜ ᱠᱮᱜᱼᱟ ᱟᱫᱚ ᱛᱮᱦᱤᱧ ᱫᱚ ᱦᱟᱞᱠᱟ ᱠᱟᱹᱴᱤᱡ ᱠᱟᱹᱴᱤᱡ᱾
ᱛᱚ ᱯᱩᱨᱟᱹ ᱪᱟᱥ ᱞᱟᱜᱟ ᱞᱮᱠᱟ ᱫᱟᱜ ᱠᱮᱜᱼᱟ ᱥᱮ ᱤᱱᱠᱟᱟᱹ?
ᱪᱟᱥ ᱞᱟᱜᱟ ᱞᱮᱠᱟ ᱜᱮ ᱫᱟᱜ ᱫᱚ ᱫᱟᱜ ᱟᱠᱟᱫᱟ ᱪᱟᱥ ᱠᱚᱦᱚᱸ ᱮᱛᱚᱦᱚᱵ ᱜᱚᱫ ᱟᱠᱟᱱᱟ ᱢᱤᱫᱵᱟᱨ ᱫᱚ ᱢᱤᱫ ᱵᱟᱨ ᱡᱟᱭᱜᱟ ᱠᱚᱨᱮ ᱫᱚ᱾ ᱨᱚᱦᱚᱭᱮᱫ ᱜᱮᱭᱟ ᱠᱚ᱾
ᱚ ᱟᱪᱪᱷᱟ ᱟᱪᱪᱷᱟ, ᱛᱚ ᱟᱯᱮ ᱪᱮᱫ ᱛᱮᱯᱮ ᱯᱮ ᱪᱟᱥ ᱜᱮᱭᱟ? ᱢᱟᱱᱮ ᱪᱮᱫ ᱛᱮᱯᱮ ᱥᱤ ᱜᱮᱭᱟ ᱱᱟᱦᱮᱞ ᱛᱮ ᱥᱮ ᱜᱟᱹᱰᱤ
ᱱᱟᱦᱮᱞ ᱛᱮ ᱫᱚ ᱱᱟᱦᱮᱞ ᱛᱮ ᱛᱮᱢᱚᱱ ᱮᱠᱴᱟ ᱫᱚ ᱵᱟᱝ ᱧᱮᱞᱚᱜ ᱠᱟᱱᱟ᱾ ᱟᱫᱚ ᱱᱮᱛᱟᱨ ᱱᱚᱛᱮ ᱢᱟ ᱫᱚᱢᱮ ᱠᱚ ᱪᱟᱥ ᱟᱛᱚ᱾ ᱜᱷᱟᱹᱲᱤ ᱜᱷᱟᱹᱲᱤᱡ ᱟᱨ ᱱᱟᱦᱮᱞ ᱚᱱᱠᱟ ᱠᱚᱢ ᱧᱟᱢᱚᱜ ᱠᱟᱱᱟ ᱾ ᱟᱫᱚ ᱤᱱᱟᱹ ᱠᱷᱟᱹᱛᱤᱨ ᱛᱮᱜᱮ ᱟᱞᱮ ᱫᱚ ᱚᱱᱟ ᱯᱟᱣᱟᱨ ᱴᱮᱞᱟᱨ ᱛᱮ ᱥᱮ ᱪᱮᱫ ᱠᱚ ᱢᱮᱱᱟ ᱚᱱᱟᱛᱮ᱾
ᱚ ᱟᱪᱪᱷᱟ ᱟᱪᱪᱷᱟ, ᱛᱟᱦᱚᱞᱮ ᱟᱞᱮ ᱫᱤᱥᱚᱢ ᱥᱮ ᱱᱚᱛᱮ ᱫᱚ ᱦᱟᱸᱜ ᱚᱱᱠᱟ ᱜᱟᱹᱰᱤ ᱠᱚᱫᱚ ᱩᱱᱟᱹᱜ ᱪᱟᱹᱞᱩ ᱵᱟᱹᱱᱩᱜ ᱟᱠᱟᱫᱟ, ᱛᱚ ᱦᱳᱭᱛᱳ ᱨᱮᱸᱜᱮᱡ ᱜᱮᱭᱟᱞᱮ ᱯᱮ ᱠᱤᱥᱟᱹᱲ ᱧᱚᱜ ᱜᱮᱭᱟ ᱦᱳᱭᱛᱳ᱾
ᱚᱱᱟ ᱨᱮᱸᱜᱮᱡ ᱠᱤᱥᱟᱹᱲ ᱫᱚ ᱵᱟᱝᱜᱮ ᱾ ᱟᱫᱚ ᱟᱞᱮ ᱱᱚᱛᱮ ᱫᱚ ᱪᱟᱥ ᱦᱩᱭᱩᱜ ᱜᱮᱭᱟ ᱛᱚ ᱵᱟᱨ ᱵᱟᱨ᱾ ᱢᱟᱱᱮ ᱵᱟᱨ ᱥᱤᱡᱤᱱ ᱠᱚᱠᱚ ᱪᱟᱥᱼᱟ᱾ ᱤᱱᱟᱹ ᱠᱷᱟᱹᱛᱤᱨ ᱛᱮᱜᱮ ᱟᱫᱚ ᱱᱟᱦᱮᱞ ᱦᱮᱸ ᱦᱮᱸ᱾
ᱟᱞᱮ ᱥᱮᱫ ᱫᱚ ᱦᱚᱸ ᱚᱱᱠᱟ ᱞᱮᱠᱟ ᱫᱚ ᱵᱟᱝ, ᱢᱤᱫ ᱥᱤᱡᱤᱱ ᱜᱮ ᱪᱟᱥ ᱫᱚ ᱦᱩᱭᱩᱜ ᱜᱮᱭᱟ᱾ ᱵᱟᱨ ᱥᱤᱡᱤᱱ ᱵᱚᱞᱛᱮ ᱢᱟᱱᱮ ᱵᱟᱨ ᱥᱤᱡᱤᱱ ᱜᱮ ᱦᱩᱲᱩ ᱜᱮᱯᱮ ᱪᱟᱥ ᱠᱮᱭᱟ?
ᱦᱮᱸ ᱵᱟᱨ ᱥᱤᱡᱤᱱ ᱜᱮ ᱦᱩᱲᱩᱞᱮ ᱪᱟᱥᱟ, ᱢᱟᱱᱮ ᱥᱤᱡᱤᱱ ᱫᱚ ᱵᱚᱞᱛᱮ ᱯᱮ ᱥᱤᱡᱤᱱ ᱞᱟᱹᱭ ᱞᱮᱠᱷᱟᱱ᱾ ᱢᱟᱱᱮ ᱟᱣᱩᱥ ᱟᱢᱚᱱ ᱵᱚᱨᱚ ᱯᱮ ᱫᱷᱟᱣ ᱠᱚ ᱪᱟᱥᱟ᱾ ᱟᱫᱚ ᱢᱤᱫ ᱫᱷᱟᱨᱮ ᱫᱚ ᱵᱟᱨ ᱥᱤᱡᱤᱱ ᱜᱮᱠᱚ ᱪᱟᱥᱼᱟ᱾ ᱯᱚᱨᱯᱚᱨ ᱜᱮ ᱪᱷᱚ ᱢᱟᱥ ᱪᱷᱚ ᱢᱟᱥ ᱚᱱᱛᱚᱨᱠᱚ ᱪᱟᱥᱼᱟ ᱟᱨ ᱢᱤᱫ ᱫᱷᱟᱣ ᱨᱮᱫᱚ ᱚᱱᱟ ᱢᱟᱱᱮ ᱚᱱᱟ ᱫᱚ ᱮᱴᱟᱜ ᱦᱟᱥᱟ ᱠᱟᱱᱟ ᱛᱚ ᱚᱱᱛᱮ ᱫᱚ ᱡᱟᱹᱥᱛᱤ ᱚᱱᱟ ᱦᱩᱲᱩ ᱛᱤᱞᱢᱤᱧ ᱠᱚ ᱛᱟᱨᱯᱚᱨᱮ ᱛᱩᱲᱤ ᱠᱚ᱾ ᱟᱨ ᱫᱟᱹᱞᱴᱟᱹᱞ ᱟᱹᱰᱤ ᱨᱚᱠᱚᱢᱟᱜ ᱚᱱᱟ ᱠᱚ ᱪᱟᱥᱼᱟ᱾
ᱚ ᱟᱪᱪᱷᱟ, ᱢᱟᱱᱮ ᱱᱚᱜᱼᱚᱭ ᱛᱚ ᱦᱩᱲᱩ ᱠᱚᱯᱮ ᱪᱟᱥᱮᱫ ᱠᱟᱱᱟ ᱛᱚ ᱩᱱᱠᱩ ᱛᱤᱡᱩ ᱠᱚᱠᱚ ᱞᱟᱜᱟᱜ ᱠᱟᱱ ᱫᱚ ᱩᱱᱠᱩ ᱛᱤᱡᱩ ᱠᱚᱠᱚ ᱞᱟᱜᱟᱜ ᱠᱟᱱᱟ ᱦᱩᱲᱩ ᱠᱚᱨᱮ ᱥᱮ ᱵᱟᱝᱜᱮ?
ᱦᱮᱸ ᱞᱟᱜᱟᱜ ᱠᱟᱱ ᱜᱮᱭᱟ ᱠᱚ ᱥᱟᱨ ᱨᱟᱱ ᱠᱚᱢᱟ ᱠᱚ ᱮᱢ ᱦᱩᱭᱩᱜ ᱠᱟᱱ ᱜᱮᱭᱟ᱾ ᱩᱱᱫᱤᱱ ᱞᱮᱠᱟ ᱪᱟᱥ ᱫᱚ ᱱᱮᱛᱟᱨ ᱫᱚ ᱵᱟᱝ ᱦᱩᱭᱩᱜ ᱠᱟᱱᱟ ᱚᱱᱠᱟ ᱫᱚ᱾ ᱢᱟᱱᱮ ᱨᱟᱱ ᱥᱟᱨ ᱮᱢ ᱛᱮᱜᱮ ᱦᱩᱭᱩᱜ ᱠᱟᱱᱟ᱾ ᱩᱱᱫᱤᱱ ᱡᱮᱢᱚᱱ ᱠᱷᱚᱛ ᱠᱚᱵᱚᱱ ᱮᱢ ᱛᱟᱦᱮᱸᱫ ᱰᱟᱹᱝᱨᱤ ᱜᱩᱨᱤᱡ ᱠᱚᱵᱚᱱ ᱮᱢ ᱛᱟᱦᱮᱸ ᱫᱚ ᱚᱱᱠᱟ ᱫᱚ ᱵᱟᱝᱼᱟ᱾ ᱱᱮᱛᱟᱨ ᱫᱚ ᱟᱫᱚ ᱨᱟᱱ ᱥᱟᱨ ᱫᱚ ᱮᱢ ᱛᱮᱜᱮ ᱠᱟᱱᱟ᱾ ᱪᱟᱥ ᱛᱤᱱᱟᱹᱜ ᱰᱮᱵᱞᱚᱯᱚᱜ ᱠᱟᱱᱟ ᱩᱱᱟᱹᱜ ᱜᱮ ᱨᱟᱱ ᱥᱟᱨ ᱦᱚᱸ ᱞᱟᱜᱟᱜ ᱠᱟᱱᱟ ᱫᱚᱨᱠᱟᱨ᱾
ᱩᱸ ᱟᱪᱪᱷᱟ ᱛᱟᱦᱚᱞᱮ ᱟᱯᱮ ᱫᱚ ᱦᱟᱸᱜ ᱵᱤᱨ ᱫᱤᱥᱚᱢ ᱥᱮ ᱟᱨᱠᱤ ᱵᱟᱡᱟᱨ ᱫᱤᱥᱚᱢ ᱠᱟᱱᱟ ᱯᱮ?
ᱵᱟᱡᱟᱨ ᱫᱤᱥᱚᱢ ᱫᱚ ᱚᱱᱠᱟ ᱫᱚ ᱞᱟᱹᱭ ᱫᱚ ᱵᱟᱝ ᱜᱟᱱᱚᱜᱼᱟ, ᱵᱤᱨ ᱫᱤᱥᱚᱢ ᱦᱚᱸ ᱵᱟᱝᱞᱮ ᱞᱟᱹᱭ ᱜᱟᱱᱚᱜᱼᱟ ᱡᱟᱦᱟᱸ ᱟᱞᱮ ᱥᱮᱫ ᱫᱚ ᱢᱟᱱᱮ ᱱᱟᱢᱟᱞ ᱴᱟᱭᱤᱯ ᱦᱚᱸ ᱦᱩᱭ ᱫᱟᱲᱮᱭᱟᱜᱼᱟ ᱚᱱᱠᱟ᱾ ᱢᱟᱱᱮ ᱦᱤᱡᱩᱜ ᱜᱮᱭᱟ ᱠᱚ ᱠᱟᱹᱢᱤ ᱠᱚ ᱦᱚᱲ ᱠᱚ᱾
ᱟᱪᱪᱷᱟ ᱟᱪᱪᱷᱟ, ᱛᱚ ᱟᱯᱮᱥᱮᱫ ᱵᱤᱨ ᱠᱚᱫᱚ ᱵᱟᱹᱱᱩᱜ ᱟᱠᱟᱫᱟ?
ᱵᱤᱨ ᱫᱚ ᱢᱮᱱᱟᱜ ᱟᱠᱟᱫᱟ ᱟᱞᱮ ᱠᱷᱚᱱᱟᱜ ᱫᱚ ᱥᱟᱺᱜᱤᱧ ᱧᱚᱜ ᱨᱮᱜᱮ ᱢᱮᱱᱟᱜ ᱟᱠᱟᱫᱟ ᱾ ᱚᱱᱠᱟ ᱫᱚ ᱟᱞᱮ ᱵᱤᱨ ᱥᱩᱨᱩ ᱩᱛᱟᱹᱨ ᱠᱚᱫᱚ ᱵᱟᱝ ᱠᱟᱱᱟᱞᱮ ᱟᱞᱮ ᱫᱚ᱾
ᱪᱤᱫ ᱫᱟᱨᱤ ᱠᱚ ᱢᱮᱱᱟᱜ ᱜᱮᱭᱟ ᱟᱯᱮ ᱥᱮᱫ ᱛᱟᱦᱚᱞᱮ?
ᱟᱞᱮ ᱥᱮᱫ ᱫᱚ ᱫᱟᱨᱮ ᱠᱚᱫᱚ ᱵᱚᱞᱛᱮ ᱚᱱᱟ ᱱᱤᱢ ᱫᱟᱨᱮ ᱢᱮᱱᱟᱜ-ᱟ, ᱥᱟᱨᱡᱚᱢ ᱫᱟᱨᱮ ᱠᱚᱫᱚ ᱵᱟᱝᱞᱮ ᱧᱮᱞ ᱧᱟᱢᱟ ᱥᱟᱨᱡᱚᱢᱟ ᱠᱚᱢ ᱠᱚᱫᱚ᱾ ᱩᱞ ᱫᱟᱨᱮ ᱠᱚ ᱚᱱᱟ ᱡᱟᱵᱚᱛᱤᱭᱚ ᱟᱨ ᱫᱟᱨᱮ ᱠᱚ ᱛᱟᱦᱮᱱᱟ ᱡᱚᱡᱚ ᱫᱟᱨᱮ ᱠᱚ ᱚᱱᱠᱟᱜᱮ᱾
ᱛᱟᱦᱚᱞᱮ ᱥᱟᱨᱡᱚᱢ ᱫᱟᱨᱤ ᱫᱚ ᱦᱟᱸᱜ ᱵᱟᱹᱱᱩᱜ ᱟᱠᱟᱫᱟ ᱛᱟᱦᱚᱞᱮ ᱥᱟᱨᱡᱚᱢ ᱱᱚᱣᱟ ᱥᱟᱠᱟᱢ ᱥᱮ ᱥᱟᱨᱡᱚᱢ ᱫᱟᱨᱤ ᱛᱮ ᱪᱤᱫ ᱠᱟᱹᱢᱤ ᱠᱚᱭ ᱮᱢᱟ ᱚᱱᱟ ᱠᱚᱢ ᱵᱟᱰᱟᱭ ᱜᱮᱭᱟ?
ᱦᱮᱸ ᱵᱟᱲᱟᱭ ᱜᱤᱭᱟᱹᱧ ᱟᱨ ᱟᱹᱜᱩ ᱦᱩᱭᱩᱜ ᱛᱟᱞᱮ ᱜᱮᱫᱚ, ᱥᱟᱺᱜᱤᱧ ᱠᱷᱚᱱᱟᱜ ᱟᱞᱮ ᱡᱚᱠᱷᱚᱱ ᱞᱟᱹᱠᱛᱤ ᱨᱮ ᱞᱟᱜᱟᱜ ᱛᱟᱞᱮ ᱛᱚᱠᱷᱚᱱ ᱫᱚ ᱟᱹᱜᱩ ᱛᱮᱜᱮ ᱦᱩᱭᱩᱜ ᱛᱟᱞᱮ ᱫᱚ᱾
ᱛᱟᱦᱚᱞᱮ ᱚᱱᱟ ᱥᱟᱨᱡᱚᱢ ᱡᱚ ᱥᱮ ᱥᱟᱨᱡᱚᱢ ᱥᱟᱠᱟᱢ ᱪᱮᱫ ᱠᱟᱹᱢᱤ ᱠᱚᱨᱮ ᱮᱢ ᱜᱮᱭᱟ ᱛᱚ ᱱᱚᱣᱟᱢ ᱞᱟᱹᱭ ᱫᱟᱲᱮᱭᱟᱜ-ᱟ?
ᱦᱮᱸ ᱥᱟᱨᱡᱚᱢ ᱥᱟᱠᱟᱢ ᱫᱚ ᱟᱵᱚᱣᱟᱜ ᱡᱟᱱᱟᱢ ᱠᱷᱚᱱᱟᱜ ᱜᱩᱡ ᱪᱮᱫ ᱦᱟᱹᱵᱤᱡ ᱯᱨᱚᱛᱛᱮᱠᱴᱤ ᱠᱟᱡᱮ ᱨᱮ ᱞᱟᱜᱟ ᱛᱟᱵᱚᱱᱟ ᱯᱨᱚᱛᱛᱮᱠᱴᱤ ᱠᱟᱹᱢᱤ ᱨᱮ ᱟᱵᱚᱣᱟᱜ ᱞᱟᱜᱟ ᱛᱟᱵᱚᱱᱟ ᱥᱟᱨᱡᱚᱢ ᱥᱟᱠᱟᱢ ᱵᱟᱠᱷᱟᱱ ᱪᱮᱫ ᱦᱚᱸ ᱵᱟᱝ ᱦᱩᱭᱩᱜ ᱛᱟᱵᱚᱱᱟ᱾
ᱦᱳᱭ ᱱᱚᱣᱟ ᱢᱟ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱦᱳᱭ ᱥᱟᱹᱨᱤ ᱠᱟᱛᱷᱟ ᱜᱮ᱾ ᱛᱚ ᱱᱚᱣᱟ ᱥᱟᱨᱡᱚᱢ ᱡᱚ ᱟᱨᱠᱤ ᱪᱮᱫ ᱠᱟᱹᱢᱤ ᱨᱮ ᱮᱢ ᱜᱮᱭᱟ ᱱᱚᱣᱟ ᱠᱟᱛᱷᱟᱢ ᱵᱟᱰᱟᱭᱟ?
ᱥᱟᱨᱡᱚᱢ ᱡᱚ ᱫᱚ ᱱᱤᱭᱟᱹᱧ ᱵᱟᱲᱟᱭᱟ ᱨᱟᱱ ᱞᱮᱠᱟ ᱠᱟᱹᱢᱤᱭᱟ ᱡᱟᱦᱟᱸ ᱟᱵᱚᱣᱟᱜ ᱢᱟᱱᱮ ᱚᱸ ᱞᱟᱡ ᱠᱚ ᱵᱟᱹᱲᱤᱡ ᱞᱮᱱ ᱛᱟᱵᱚᱱ ᱠᱷᱟᱱ ᱚᱱᱟ ᱞᱟᱹᱜᱤᱫ ᱛᱮ ᱚᱱᱟ ᱡᱚ ᱫᱚ ᱚᱱᱟ ᱨᱮ ᱠᱟᱹᱢᱤ ᱨᱮ ᱮᱢᱟᱭ᱾
ᱟᱪᱪᱷᱟ ᱟᱪᱪᱷᱟ ᱟᱨ ᱟᱯᱮ ᱥᱮᱫ ᱤᱭᱟᱹ ᱫᱟᱨᱮ ᱠᱚ ᱢᱮᱱᱟᱜ ᱜᱮᱭᱟ ᱪᱮᱫ ᱠᱚ ᱞᱟᱹᱭ ᱜᱮᱭᱟ ᱥᱚᱥᱚ?
ᱥᱚᱥᱚ ᱫᱟᱨᱮ ᱠᱚᱫᱚ ᱢᱟᱱᱮ ᱡᱚ ᱠᱚᱫᱚ ᱢᱟᱱᱮ ᱧᱮᱞ ᱟᱠᱟᱫᱟᱹᱧ ᱢᱮᱱᱠᱷᱟᱱ ᱟᱞᱮ ᱫᱚ ᱥᱟᱺᱜᱤᱧ ᱠᱷᱚᱱᱟᱜ ᱞᱮ ᱟᱹᱜᱩᱭᱟ ᱢᱟᱱᱮ ᱥᱩᱨ ᱨᱮᱫᱚ ᱵᱟᱹᱱᱩᱜ ᱟᱱ ᱛᱟᱞᱮᱭᱟ ᱟᱞᱮ ᱫᱚ ᱫᱟᱨᱮ ᱠᱚᱫᱚ᱾
ᱦᱩᱸ ᱟᱪᱪᱷᱟ ᱱᱚᱣᱟ ᱥᱚᱥᱚ ᱡᱚ ᱠᱚ ᱪᱮᱫ ᱠᱟᱹᱢᱤ ᱨᱮ ᱮᱢ ᱜᱮᱭᱟ ᱱᱚᱠᱚ ᱵᱟᱰᱟᱭ ᱠᱚ ᱢᱮᱱᱟᱜ ᱟᱠᱟᱫᱟ?
ᱥᱚᱥᱚ ᱮᱠᱫᱚᱢ ᱚᱱᱟ ᱦᱚᱸ ᱚᱱᱟ ᱦᱚᱸ ᱱᱚᱡᱚᱨ ᱴᱚᱡᱚᱨ ᱟᱞᱚ ᱞᱟᱜᱟᱜ ᱢᱟ ᱦᱚᱲ ᱴᱷᱮᱱ ᱢᱟᱱᱮ ᱚᱱᱟ ᱢᱤᱫᱴᱟᱝ ᱢᱟᱱᱮ ᱵᱟᱭᱨᱤ ᱠᱚ ᱴᱮᱠᱟᱣ ᱫᱟᱨᱟᱢ ᱠᱚᱣᱟ ᱚᱱᱠᱟ᱾
ᱦᱩᱸ᱾
ᱢᱟᱱᱮ ᱵᱟᱲᱤᱡ ᱤᱭᱟᱹ ᱠᱚ ᱱᱚᱡᱚᱨ ᱠᱚ ᱟᱞᱚ ᱞᱟᱜᱟᱜ ᱢᱟ ᱚᱱᱟ ᱞᱟᱹᱜᱤᱫ ᱛᱮ ᱥᱚᱥᱚ ᱫᱚᱠᱚ ᱵᱮᱵᱚᱦᱟᱨᱟ, ᱟᱵᱚᱣᱟᱜ ᱥᱚᱥᱚ ᱠᱚ ᱨᱳᱞ ᱠᱚ ᱨᱳᱞ ᱨᱳᱞ ᱠᱚ ᱡᱟᱦᱟᱸ ᱢᱮᱱᱟᱜ ᱟᱠᱟᱫ ᱫᱚ ᱚᱱᱟ ᱠᱚ᱾
ᱦᱮᱸ ᱦᱩᱸ᱾
ᱟᱯᱮ ᱥᱮᱫ ᱫᱚ ᱵᱤᱨ ᱠᱚ ᱢᱮᱱᱟᱜ ᱟᱠᱟᱫᱟ?
ᱦᱚᱸ ᱟᱞᱮ ᱥᱮᱫ ᱫᱚ ᱟᱹᱰᱤ ᱵᱚᱲᱚ ᱵᱚᱲᱚ ᱵᱤᱨ ᱠᱚ ᱢᱮᱱᱟᱜ ᱟᱠᱟᱫᱟ᱾
ᱟᱪᱪᱷᱟ ᱵᱤᱨ ᱰᱩᱝᱨᱤ ᱛᱟᱦᱚᱞᱮ ᱱᱟᱯᱟᱭ ᱜᱮ ᱟᱯᱮ ᱚᱱᱛᱮ ᱫᱚ ᱢᱮᱱᱟᱜ ᱟᱠᱟᱫᱟ?
ᱦᱮᱸ᱾
ᱩᱸ ᱱᱟᱯᱟᱭ ᱜᱮᱭᱟ ᱛᱟᱦᱚᱞᱮ ᱛᱚ ᱵᱤᱨ ᱥᱮ ᱵᱤᱨ ᱥᱟᱜᱮ ᱵᱤᱨ ᱪᱮᱜ ᱵᱤᱨ ᱥᱮᱫ ᱨᱮᱜᱮ ᱛᱚ ᱢᱟᱴᱷᱟ ᱟᱲᱟᱜ ᱠᱤᱫᱩᱜ ᱟᱲᱟᱜ ᱠᱚ ᱧᱟᱢᱚᱜ-ᱟ ᱚᱱᱟ ᱠᱚᱯᱮ ᱡᱚᱢ ᱠᱟᱫᱟ ᱥᱮ ᱵᱟᱝ-ᱟ?
ᱦᱮᱸ ᱦᱮᱸ ᱚᱱᱟ ᱠᱚ ᱡᱚᱢ ᱵᱟᱲᱟ ᱦᱩᱭ ᱠᱟᱱ ᱜᱮᱭᱟ᱾
ᱟᱪᱪᱷᱟ ᱟᱵᱚᱣᱟᱜ ᱨᱟᱱ ᱥᱟᱨ ᱞᱮᱠᱟᱭ ᱠᱟᱹᱢᱤᱭᱟ ᱚᱱᱟ ᱫᱚ᱾ ᱵᱤᱨ ᱠᱚᱫᱚ ᱵᱤᱨ ᱫᱤᱥᱚᱢ ᱡᱟᱦᱟᱸ ᱥᱮᱫ ᱨᱮ ᱵᱤᱨ ᱠᱚ ᱢᱮᱱᱟᱜ ᱟᱠᱟᱫᱟ ᱚᱱᱛᱮ ᱫᱚ ᱢᱮᱱᱟᱜ ᱟᱠᱟᱜ-ᱟ ᱢᱮᱱᱠᱷᱟᱱ ᱟᱞᱮ ᱫᱚ ᱠᱤᱫᱩᱜ ᱟᱲᱟᱜ ᱢᱟᱴᱷᱟ ᱟᱲᱟᱜ ᱫᱚ ᱧᱮᱞ ᱫᱚ ᱵᱟᱹᱧ ᱧᱮᱞ ᱟᱠᱟᱫᱟ᱾ ᱱᱤᱛᱚᱜ ᱫᱷᱟᱹᱨᱤᱡ ᱦᱚᱸ ᱡᱮ ᱪᱮᱫ ᱠᱟ ᱧᱮᱞᱚᱜ-ᱟ ᱡᱚᱢ ᱴᱮᱥᱴ ᱢᱟ ᱥᱟᱺᱜᱤᱧ ᱨᱮᱱᱟᱜ ᱠᱟᱛᱷᱟ᱾ ᱚᱱᱟ ᱧᱮᱞ ᱜᱮ ᱟᱹᱣᱨᱤᱧ ᱧᱮᱞᱟ᱾
ᱚ ᱟᱹᱰᱤ ᱵᱷᱟᱜᱤ ᱵᱩᱡᱷᱟᱹᱜ ᱜᱮᱭᱟ ᱱᱚᱝᱠᱟ ᱞᱟᱫ ᱠᱟᱛᱮᱜ ᱥᱮ ᱛᱤᱠᱤ ᱠᱟᱛᱮᱜ, ᱥᱮᱫᱟᱭ ᱢᱟ ᱦᱟᱸ ᱟᱫᱚ ᱞᱟᱫ ᱠᱮᱛᱮᱫ ᱜᱮᱠᱚ ᱡᱚᱢᱮᱫ ᱠᱟᱱ ᱛᱟᱦᱮᱱᱟ ᱛᱚ ᱮᱠᱷᱚᱱ ᱢᱟ ᱟᱨᱦᱚᱸ ᱛᱮᱠᱤ ᱠᱟᱛᱮᱫ ᱡᱚᱢ ᱦᱩᱭᱩᱜ ᱠᱟᱱ᱾
ᱦᱮᱸ ᱚᱱᱟ ᱢᱟᱛᱚ ᱦᱮᱸ ᱩᱱ ᱥᱮᱫᱟᱭᱟᱜ ᱩᱱ ᱥᱮᱫᱟᱭ ᱦᱚᱲ ᱥᱟᱶ ᱫᱚ ᱟᱵᱚ ᱫᱚ ᱱᱮᱛᱟᱨ ᱫᱚ ᱵᱟᱵᱚᱱ ᱴᱮᱠᱟᱣ ᱫᱟᱲᱮᱭᱟᱜᱼᱟ। ᱚᱱᱟ ᱨᱟᱱ ᱥᱟᱨ ᱨᱮ ᱡᱟᱦᱟᱸ ᱵᱚᱱ ᱡᱚᱢᱮᱫᱼᱟ ᱢᱮᱱᱠᱷᱟᱱ ᱟᱯ ᱟᱯᱮ ᱚᱱᱛᱮ ᱫᱚ ᱦᱳᱭᱛᱚ ᱛᱟᱦᱮᱱ ᱜᱮᱭᱟ ᱠᱚ ᱠᱤᱪᱷᱩ ᱦᱟᱲᱟᱢ ᱵᱩᱲᱦᱤ ᱠᱚ ᱡᱟᱹᱥᱛᱤ ᱫᱤᱱ?
ᱥᱮ ᱧᱮᱞᱚᱜ ᱠᱟᱱᱟ ᱟᱨᱠᱤ ᱥᱮᱫᱟᱭ ᱦᱚᱲ ᱫᱚᱢᱮ ᱞᱟᱦᱟ ᱛᱮᱫᱚ ᱫᱚᱢᱮ ᱫᱤᱱ ᱠᱚ ᱵᱟᱧᱪᱟᱜ ᱠᱟᱱ ᱛᱟᱦᱮᱱᱟ ᱠᱚ। ᱤᱱᱠᱤ ᱫᱚ ᱚᱱᱠᱟ ᱞᱮᱠᱟ ᱵᱟᱝᱠᱚ ᱵᱟᱧᱪᱟᱜ ᱠᱟᱱᱟ ᱛᱚ ᱪᱤᱠᱟᱹᱛᱮ ᱵᱟᱵᱚᱱ ᱵᱟᱧᱪᱟᱜ ᱠᱟᱱᱟ ᱚᱱᱟ ᱨᱮᱱᱟᱜ ᱩᱯᱟᱹᱭᱮᱢ ᱞᱟᱹᱭ ᱫᱟᱲᱮᱭᱟᱜᱼᱟ?
ᱪᱤᱠᱟᱹᱛᱮ ᱵᱟᱵᱚᱱ ᱵᱟᱧᱪᱟᱜ ᱠᱟᱱᱟ ᱚᱱᱮ ᱩᱯᱟᱹᱭ ᱠᱚᱫᱚ ᱮᱭ ᱠᱟᱨᱚᱱ ᱛᱮ ᱚᱱᱮ ᱨᱟᱱ ᱥᱟᱨ ᱵᱚᱱ ᱡᱚᱢᱮᱫ ᱫᱚ ᱡᱟᱹᱥᱛᱤ ᱟᱵᱚ ᱛᱮᱜᱮ ᱟᱡᱟᱨ ᱵᱚᱱ ᱟᱹᱜᱩ ᱡᱚᱝ-ᱟᱜ ᱠᱟᱱᱟ ᱡᱮᱢᱚᱱ ᱱᱤᱛᱚᱜ ᱩᱱ ᱥᱚᱢᱚᱭ ᱫᱚ ᱦᱟᱲᱟᱢ ᱵᱩᱲᱦᱤ ᱠᱚ ᱡᱟᱦᱟᱸᱭ ᱠᱚ ᱛᱟᱦᱮ ᱠᱟᱱᱟ ᱢᱟᱱᱮ ᱥᱮ ᱤᱭᱟᱹᱨᱮ ᱵᱤᱨᱼ ᱵᱩᱨᱩ ᱠᱚᱨᱮ ᱢᱟᱱᱮ ᱥᱟᱦᱟᱱ ᱥᱟᱠᱟᱢ ᱠᱚ ᱥᱮᱸᱫᱽᱨᱟ ᱠᱟᱛᱮᱫ ᱡᱟᱵᱚᱛᱤᱭᱚ ᱛᱤᱠᱤ ᱥᱮᱸᱫᱮᱫ ᱠᱚ ᱡᱚᱢ ᱛᱟᱦᱮᱸ ᱫᱚ। ᱟᱨ ᱱᱮᱛᱟᱨ ᱫᱚ ᱟᱵᱚ ᱪᱤᱠᱟᱹᱜ ᱠᱟᱱᱟ ᱵᱚᱱ ᱱᱮᱛᱟᱨ ᱡᱩᱜᱽ ᱫᱚ ᱡᱤᱞ ᱦᱟᱹᱠᱩ ᱵᱟᱠᱷᱟᱱ ᱵᱟᱵᱚᱱ ᱡᱚᱢ ᱫᱟᱲᱮᱭᱟᱜ ᱠᱟᱱᱟ। ᱟᱵᱚ ᱫᱚ ᱨᱤᱪ ᱨᱟᱱ ᱱᱟ ᱵᱟᱠᱷᱟᱱ ᱥᱩᱱᱩᱢ ᱯᱚᱨᱤᱢᱟᱱ ᱮᱠᱫᱚᱢ ᱮᱠᱫᱚᱢ। ᱛᱚ ᱦᱚᱲᱢᱚ ᱵᱚᱱ ᱵᱟᱹᱲᱤᱡ ᱪᱟᱵᱟᱭᱮᱫ ᱛᱟᱵᱚᱱᱟ।
ᱦᱩᱸ ᱟᱪᱪᱷᱟ᱾
ᱱᱟᱯᱟᱭ ᱜᱮ ᱛᱟᱦᱚᱞᱮ ᱟᱯᱮ ᱚᱱᱛᱮ ᱫᱚ ᱛᱟᱦᱚᱞᱮ ᱛᱤᱱᱟᱹᱜ ᱜᱟᱱ ᱡᱚ ᱵᱤᱞᱤ ᱠᱚᱢ ᱡᱚᱢ ᱠᱟᱫᱟ ᱚᱱᱛᱮᱱᱟᱜ ᱢᱟ ᱱᱟᱯᱟᱭ ᱜᱮ ᱱᱟᱯᱟᱭ ᱱᱟᱯᱟᱭ ᱡᱚ ᱵᱤᱞᱤ ᱠᱚ ᱡᱚᱢ ᱵᱤ ᱵᱤᱨ ᱨᱮ᱾
ᱱᱚᱛᱮ ᱱᱟᱯᱟᱭ ᱱᱟᱯᱟᱭ ᱵᱚᱞᱛᱮ ᱫᱚ ᱮᱠᱷᱚᱱ ᱵᱤᱨᱤᱫ ᱥᱩᱨ ᱨᱮ ᱛᱮᱨᱮᱞ ᱠᱚ ᱢᱮᱱᱟᱜ ᱦᱮ ᱢᱮᱞᱮᱫ ᱠᱚ ᱢᱮᱱᱟᱜ ᱠᱟᱫᱟ᱾
ᱟᱪᱪᱷᱟ ᱦᱮᱸ ᱚᱱᱟ ᱠᱚ ᱡᱚ ᱠᱚ ᱧᱩᱛᱩᱢ ᱠᱚᱫᱩᱧ ᱟᱸᱡᱚᱢ ᱠᱟᱫᱟ ᱢᱮᱱᱠᱷᱟ ᱠᱷᱟᱱ ᱮ ᱛᱤᱨᱤᱞ ᱦᱚᱸ ᱵᱟᱹᱨᱩ ᱠᱚᱫᱚ ᱦᱮᱸ ᱵᱟᱹᱨᱩ ᱫᱚ ᱟᱞᱮ ᱫᱤᱥᱚᱢ ᱨᱮᱦᱚᱸ ᱧᱟᱢᱚᱜ ᱜᱮᱭᱟ᱾ ᱟᱨ ᱛᱮᱨᱮᱞ ᱠᱚᱫᱚ ᱩᱱᱟᱹᱜ ᱫᱚ ᱛᱮᱨᱮᱞ ᱠᱚ ᱚᱱᱟ ᱠᱚ ᱵᱟᱝ ᱧᱟᱢᱚᱜ ᱜᱮᱭᱟ ᱩᱱᱟᱹᱜ ᱫᱚ᱾
ᱟᱞᱮ ᱥᱮᱱ ᱫᱚ ᱮᱠᱷᱚᱱ ᱫᱚ ᱢᱤᱫ ᱥᱤᱡᱤᱱ ᱪᱮᱫ? ᱦᱩᱸ ᱟᱞᱮ ᱥᱮᱫ ᱫᱚ ᱫᱚᱢᱮ ᱢᱮᱱᱟᱜ ᱠᱟᱫᱟ ᱱᱚᱣᱟ ᱛᱮᱨᱮᱞ ᱠᱚ᱾
ᱥᱤᱜ ᱥᱤᱡᱤᱱ ᱨᱮᱱᱟᱜ ᱡᱚ ᱠᱚ ᱡᱚᱢ ᱫᱚ ᱵᱩᱜᱤ ᱜᱮᱭᱟ ᱦᱚᱲᱢᱚ ᱨᱮ ᱟᱹᱰᱤ ᱨᱟᱱ ᱞᱮᱠᱟᱭ ᱠᱟᱹᱢᱤᱭᱟᱭ᱾
ᱦᱮᱸ ᱱᱚᱣᱟ ᱠᱚᱫᱚ ᱦᱟᱸᱜ ᱟᱨᱚ ᱥᱤᱡᱤᱱ ᱨᱮᱜᱮ ᱦᱩᱭᱩᱜ ᱟ ᱥᱮ ᱯᱨᱚᱛᱤ ᱥᱮᱨᱢᱟ ᱢᱟᱱᱮ ᱥᱟᱨᱟ ᱵᱚᱪᱷᱚᱨ ᱛᱚ ᱱᱚᱝᱠᱟ ᱛᱚ ᱵᱟᱭ ᱦᱩᱭᱩᱜᱼᱟ ᱢᱤᱫ ᱥᱤᱡᱤᱱ ᱜᱮ ᱦᱩᱭᱩᱜᱼᱟ᱾
ᱟᱯᱮ ᱚᱱᱛᱮ ᱫᱟ ᱥᱟᱠᱨᱟᱛ ᱵᱟᱲᱟᱜ ᱜᱮᱭᱟ ᱯᱮ ᱥᱮ ᱵᱟᱝ-ᱟ ᱥᱟᱠᱨᱟᱛ ᱠᱚ?
ᱥᱟᱠᱨᱟᱛ ᱵᱚᱞᱛᱮ ᱟᱞᱮ ᱥᱮᱫ ᱫᱚ ᱦᱟᱸᱜ ᱠᱷᱩᱵ ᱠᱚᱢ ᱜᱮ ᱦᱩᱭᱩᱜᱼᱟ ᱟᱨᱠᱤ᱾
ᱟᱪᱪᱷᱟ᱾
ᱟᱯᱮ ᱥᱮᱫ ᱦᱩᱭᱩᱜ ᱜᱮᱭᱟ?
ᱦᱮᱸ ᱥᱟᱠᱨᱟᱛ ᱫᱚ ᱢᱤᱫᱴᱟᱝ ᱟᱵᱚᱣᱟᱜ ᱢᱟᱨᱟᱝ ᱯᱚᱨᱚᱵᱽ ᱠᱟᱱ ᱛᱟᱵᱚᱱᱟ ᱟᱵᱚᱣᱟᱜ᱾ ᱜᱩᱡᱩᱜ ᱵᱟᱧᱪᱟᱣ
ᱢᱟᱱᱮ ᱪᱮᱫᱠᱟ ᱟᱯᱮ ᱥᱮᱫ ᱥᱟᱠᱨᱟᱛ ᱫᱚ ᱢᱟᱱᱮ ᱪᱮᱫ ᱞᱮᱠᱟ ᱦᱩᱭᱩᱜ ᱜᱮᱭᱟ?
ᱟᱞᱮ ᱥᱮᱫ ᱫᱚ ᱥᱟᱠᱨᱟᱛ ᱫᱚ ᱯᱮ ᱢᱟᱦᱟ ᱠᱚ ᱢᱟᱱᱟᱣᱟ᱾ ᱯᱩᱭᱞᱳ ᱫᱚ ᱦᱩᱭᱩᱜ ᱠᱟᱱᱟ ᱪᱟᱹᱣᱰᱤ ᱫᱚᱥᱟᱨ ᱦᱤᱞᱳᱜ ᱫᱚ ᱦᱩᱭᱩᱜ ᱠᱟᱱᱟ ᱵᱟᱹᱣᱰᱤ ᱥᱮ ᱥᱤᱧ ᱥᱟᱠᱨᱟᱛ ᱛᱟᱨᱯᱚᱨᱮ ᱫᱤᱱ ᱦᱤᱞᱳᱜ ᱫᱚ ᱟᱠᱷᱟᱱ᱾
ᱟᱪᱪᱷᱟ ᱟᱪᱪᱷᱟ ᱟᱨ ᱱᱚᱣᱟ ᱫᱚ ᱢᱟᱱᱮ ᱢᱟᱱᱮ ᱯᱨᱚᱛᱤ ᱥᱤᱨᱢᱟ ᱜᱮᱯᱮ ᱥᱟᱠᱨᱟᱛᱚᱜ ᱜᱮᱭᱟ ᱥᱮ ᱪᱮᱠᱟ ᱯᱮ ᱥᱮᱨᱢᱟ ᱥᱮ ᱢᱚᱸᱬᱮ ᱥᱮᱨᱢᱟ ᱯᱚᱨᱮ ᱪᱮᱫ ᱞᱮᱠᱟ?
ᱚᱱᱠᱟ ᱫᱚ ᱵᱟᱝᱟ ᱟᱞᱮ ᱫᱚ ᱯᱚᱛᱤ ᱥᱮᱨᱢᱟ ᱜᱮ ᱢᱟᱱᱮ ᱮᱸ ᱵᱚᱪᱷᱚᱨ ᱨᱮᱱᱟᱜ ᱯᱩᱭᱞᱟᱹ ᱱᱚᱛᱮ ᱵᱚᱪᱷᱚᱨ ᱨᱮᱱᱟᱜ ᱢᱩᱪᱟᱹᱫ ᱱᱚᱣᱟ ᱢᱟᱱᱮ ᱱᱚᱣᱟ ᱥᱟᱞ ᱛᱚ ᱢᱩᱪᱟᱹᱫᱚᱜ ᱠᱟᱱᱟ᱾ ᱟᱨ ᱦᱟᱹᱱᱤ ᱥᱟᱞ ᱦᱚᱸ ᱯᱳᱭᱞᱳᱭ ᱧᱟᱢᱮᱭᱟ ᱚᱱᱟ ᱫᱚ ᱟᱠᱷᱟᱱ ᱫᱤᱱ ᱦᱤᱞᱳᱜ ᱯᱳᱭᱞᱳ ᱨᱮ ᱧᱟᱢᱮᱭᱟᱭ᱾ ᱚᱱᱠᱟ ᱠᱟᱛᱮᱫ ᱞᱮ ᱥᱟᱹᱦᱤ ᱥᱟᱠᱨᱟᱛᱚᱜ-ᱟ ᱞᱮ᱾
ᱚᱱᱠᱟ ᱫᱚ ᱵᱟᱝ ᱦᱩᱭᱩᱜ ᱜᱮᱭᱟ ᱟᱞᱮ ᱥᱮᱫ ᱢᱟ ᱛᱚ ᱵᱚᱸᱜᱟ ᱜᱮ ᱚᱠᱟ ᱞᱮᱠᱟ ᱵᱷᱟᱵ ᱛᱮᱠᱚ ᱞᱟᱹᱭᱟ ᱥᱮ ᱱᱤᱭᱟᱹ ᱥᱮᱨᱢᱟ ᱫᱚᱵᱚᱱ ᱢᱟᱜ ᱢᱚᱬᱮ-ᱟ ᱥᱮ ᱯᱮ ᱥᱮᱨᱢᱟ ᱯᱚᱨ ᱚᱱᱠᱟ ᱪᱮᱫᱠᱟ ᱠᱚ ᱞᱟᱹᱭ ᱛᱟᱞᱮ ᱜᱮᱭᱟ ᱚᱱᱠᱟ ᱵᱷᱟᱵ ᱛᱮ ᱦᱟᱸᱜ ᱦᱩᱭᱩᱜ ᱛᱟᱞᱮᱭᱟ᱾
ᱡᱟᱦᱟᱸ ᱟᱵᱚ ᱵᱚᱱ ᱞᱟᱹᱭ ᱫᱚ᱾ ᱚᱱᱟ ᱢᱟ ᱵᱚᱸᱜᱟ ᱢᱟᱜ ᱢᱚᱬᱮ ᱫᱚ ᱚᱱᱟ ᱥᱟᱠᱨᱟᱛ ᱡᱟᱦᱟᱸ ᱟᱫᱚ ᱥᱟᱠᱨᱟᱛ ᱦᱩᱭᱩᱜ ᱛᱟᱵᱚᱱᱟ ᱥᱮ, ᱥᱚᱝᱠᱨᱟᱱᱛᱤ ᱡᱟᱦᱟᱸ
ᱚ ᱴᱷᱤᱠ ᱴᱷᱤᱠ ᱴᱷᱤᱠ ᱤᱧ ᱜᱮ ᱦᱟᱸᱜ ᱩᱞᱴᱟᱹᱧ ᱵᱩᱡᱷᱟᱹᱣ ᱠᱟᱜ-ᱟ ᱦᱟᱸᱜ᱾
ᱥᱟᱠᱨᱟᱛ ᱵᱚᱱ ᱚᱱᱟ ᱢᱟ ᱵᱟᱦᱟ ᱢᱟᱜ ᱢᱚᱬᱮ ᱡᱟᱦᱟᱸ ᱵᱟᱠᱚ ᱞᱟᱹᱭᱟ ᱚᱱᱟᱫᱚ ᱟᱢ ᱫᱟᱫᱟ ᱟᱢ ᱡᱟᱦᱟᱸᱴᱟᱜ ᱮᱢ ᱞᱟᱹᱭ ᱦᱚᱪᱚᱭᱮᱜ-ᱟ ᱚᱱᱟᱫᱚ ᱵᱟᱦᱟ ᱟᱨ ᱢᱟᱜ ᱢᱚᱬᱮ᱾
ᱚ ᱴᱷᱤᱠ᱾
ᱵᱟᱦᱟ ᱫᱚ, ᱮᱸ ᱵᱟᱦᱟ ᱫᱚᱵᱚᱱ ᱵᱚᱸᱜᱟᱜ-ᱟ ᱚᱱᱟ ᱫᱚ ᱥᱟᱞ ᱵᱷᱩᱨ ᱜᱮᱵᱚᱱ ᱵᱚᱸᱜᱟ-ᱟ, ᱵᱚᱪᱷᱚᱨ ᱵᱷᱩᱨ ᱜᱮᱵᱚᱱ ᱵᱚᱸᱜᱟ-ᱟ᱾ ᱢᱮᱱᱠᱷᱟᱱ ᱟ ᱮᱵᱡᱟᱹ ᱫᱚ ᱢᱟᱜ ᱢᱚᱬᱮ ᱛᱚ ᱚᱱᱟᱫᱚ ᱵᱚᱸᱜᱟ ᱜᱮᱠᱚ ᱢᱮᱱᱟ ᱡᱮ ᱛᱤᱱᱟᱹᱜ ᱥᱟᱞ ᱚᱱᱛᱚᱨ ᱟᱵᱚ ᱫᱚ ᱵᱚᱱ ᱵᱚᱸᱜᱟ ᱵᱩᱨᱩᱜ-ᱟ᱾
ᱚ, ᱦᱳᱭ ᱛᱟᱦᱚᱹᱞᱮ ᱱᱚᱣᱟ ᱢᱟᱜ ᱢᱚᱬᱮ ᱫᱚ ᱪᱮᱫᱠᱟ ᱦᱩᱭᱩᱜ ᱜᱮᱭᱟ ᱟᱯᱮ ᱥᱮᱫ ᱛᱟᱦᱚᱸᱞᱮ?
ᱢᱟᱜ ᱢᱚᱬᱮ ᱫᱚ ᱚᱱᱮ, ᱩᱸ ᱢᱚᱬᱮ ᱥᱮᱨᱢᱟ ᱚᱱᱛᱚᱨ ᱦᱩᱭᱩᱜ-ᱟ ᱢᱟᱜ ᱢᱚᱬᱮ ᱫᱚ᱾ ᱥᱮᱸᱬᱟ ᱫᱟᱲᱮ ᱠᱚᱠᱚ ᱮᱢ ᱠᱚᱣᱟ ᱠᱚ᱾ ᱡᱮᱢᱚᱱ ᱵᱟᱦᱟ ᱵᱚᱸᱜᱟ ᱨᱮ ᱫᱚ ᱟᱵᱚ ᱫᱚ ᱥᱤᱢ ᱛᱮᱦᱚᱸ ᱟᱵᱚ ᱥᱤᱢ ᱫᱟᱲᱮ ᱮᱢ ᱠᱟ ᱛᱮ ᱨᱮᱦᱚᱸ ᱟᱵᱚᱣᱟᱜ ᱫᱚ ᱵᱚᱸᱜᱟ ᱵᱚᱱ ᱪᱷᱤᱸᱰᱟᱹᱣᱟ᱾ ᱢᱮᱱᱠᱷᱟᱱ ᱢᱟᱜ ᱢᱚᱬᱮ ᱨᱮᱫᱚ ᱩᱱᱠᱩ ᱫᱚ ᱠᱟᱹᱴᱤᱡ ᱫᱟᱲᱮ ᱫᱚ ᱮᱢ ᱠᱟᱹᱴᱤᱡ ᱮ ᱮᱢ ᱫᱚ ᱵᱟᱝ ᱞᱟᱹᱠᱛᱤ ᱠᱟᱱᱟ᱾ ᱚᱱᱟ ᱥᱮᱬᱟ ᱫᱟᱲᱮ ᱜᱮ ᱠᱚ ᱦᱟᱛᱟᱣ ᱠᱟᱣᱟ ᱠᱚ᱾
ᱢᱟᱱᱮ ᱢᱚᱬᱮ ᱥᱮᱨᱢᱟ ᱯᱚᱨ ᱯᱚᱨ ᱜᱮ ᱦᱩᱭᱩᱜ ᱛᱟᱯᱮᱭᱟ᱾ ᱟᱞᱮ ᱥᱮᱫ ᱫᱚ ᱚᱱᱮ ᱚᱱᱠᱟ ᱪᱮᱫᱠᱟ ᱞᱟᱝ ᱞᱟᱹᱭᱟᱫ ᱢᱮ ᱦᱟᱸᱜ ᱚᱱᱠᱟ ᱞᱮᱠᱟ ᱨᱮᱜᱮ ᱦᱩᱭᱩᱜ ᱛᱟᱞᱮᱭᱟ᱾
ᱟᱪᱪᱷᱟ ᱱᱟᱯᱟᱭ ᱠᱟᱛᱷᱟ᱾
ᱥᱟᱠᱨᱟᱛ ᱠᱟᱛᱷᱟᱢ ᱞᱟᱹᱭ ᱠᱮᱫᱟ ᱛᱚ ᱥᱟᱠᱨᱟᱛ ᱫᱚ ᱪᱮᱫᱠᱟ ᱵᱷᱟᱜᱤ ᱜᱮᱯᱮ ᱢᱟᱱᱟᱣ ᱜᱮᱭᱟ ᱾
ᱢᱟᱱᱟᱣ ᱵᱚᱞᱛᱮ ᱚᱱᱟ ᱫᱚ ᱟᱵᱚ ᱫᱚ ᱥᱟᱱᱛᱟᱲ ᱠᱚᱣᱟᱜ ᱡᱷᱚᱛᱚ ᱠᱷᱚᱱᱟᱜ ᱢᱟᱨᱟᱝ ᱯᱚᱨᱚᱵᱽ ᱠᱟᱱᱟ ᱢᱟᱱᱮ᱾ ᱡᱟᱦᱟᱸ ᱨᱮ ᱵᱟᱭᱨᱮ ᱠᱚᱨᱮ ᱡᱟᱦᱟᱱ ᱠᱚᱨᱮᱜ ᱜᱮ ᱮᱴᱟᱜ ᱥᱟᱺᱜᱤᱧ ᱥᱟᱺᱜᱤᱧ ᱠᱚᱨᱮ ᱠᱚ ᱛᱟᱦᱮᱸ ᱠᱚᱜ-ᱟ ᱛᱚ, ᱵᱟᱡᱟᱨ ᱠᱚᱨᱮ ᱟᱵᱚ ᱫᱚ ᱵᱚᱱ ᱛᱟᱦᱮᱸᱱ ᱠᱟᱱᱟ ᱱᱤᱛᱚᱜ ᱫᱚ ᱪᱟᱹᱠᱨᱤ ᱵᱟᱹᱠᱨᱤᱭᱮᱜ-ᱟ ᱵᱚᱱ ᱚᱞ ᱯᱟᱲᱦᱟᱣ ᱠᱟᱛᱮ᱾ ᱛᱚ ᱩᱱᱠᱩ ᱫᱚ ᱚᱱᱟ ᱫᱤᱱ ᱫᱚ ᱡᱷᱚᱛᱚ ᱜᱮ ᱦᱮᱡ ᱥᱮᱴᱮᱨ ᱠᱚ ᱛᱟᱦᱮᱸᱱᱟ ᱢᱤᱫ ᱥᱟᱶ ᱛᱮ ᱠᱚ ᱡᱚᱢᱟ ᱦᱟᱠᱩ ᱠᱟᱴᱠᱚᱢ ᱡᱤᱞ ᱦᱟᱹᱠᱩ ᱡᱷᱚᱛᱚ ᱚᱱᱟ ᱫᱤᱱ ᱨᱮᱠᱚ ᱡᱚᱢᱟ᱾ ᱯᱳᱭᱞᱳ ᱫᱤᱱ ᱦᱤᱞᱳ ᱫᱚ᱾ ᱠᱚ ᱩᱢ ᱱᱟᱲᱠᱟᱜ-ᱟ ᱡᱟᱦᱟᱸ ᱥᱟ ᱥᱟᱦᱟᱱ ᱥᱟᱠᱟᱢ ᱡᱟᱦᱟᱸ ᱠᱚ ᱠᱚ ᱡᱚᱜᱟᱲ ᱟᱠᱟᱣᱟ ᱾ ᱯᱟᱹᱭᱞᱟᱹ ᱫᱚ ᱦᱟᱴ ᱵᱟᱡᱟᱨ ᱡᱟᱵᱚᱛᱤᱭᱟᱹ ᱠᱚ᱾
ᱛᱮ ᱱᱚᱝᱠᱟ᱾ ᱢᱟᱜ ᱢᱚᱬᱮ ᱥᱮ ᱡᱟᱦᱟᱱᱟᱜ ᱜᱮᱢ ᱞᱟᱹᱭᱟ᱾ ᱜᱮ ᱚᱱᱟ ᱞᱮᱥᱟᱲ ᱦᱮᱡ ᱛᱮ ᱯᱨᱳᱜᱨᱟᱢ ᱠᱚᱠᱚ ᱠᱚᱨᱟᱣᱮᱫ ᱠᱟᱱᱟ᱾ ᱱᱚᱣᱟ ᱠᱤ ᱴᱷᱤᱠ ᱦᱩᱭᱩᱜ ᱠᱟᱱᱟ ᱥᱮ ᱵᱟᱹᱲᱤᱡ?
ᱮᱠᱫᱚᱢ ᱵᱟᱝ-ᱟ ᱮᱠᱫᱚᱢ ᱵᱟᱝ-ᱟ, ᱚᱱᱟ ᱫᱚ ᱟᱵᱚᱣᱟᱜ ᱥᱟᱶᱛᱟ ᱫᱚ ᱰᱩᱵᱩᱡ ᱪᱟᱵᱟᱭᱮᱜ-ᱟ, ᱡᱷᱚᱛᱚ ᱟᱵᱚᱣᱟᱜ ᱢᱟᱱᱮ ᱧᱩᱛᱟᱹᱛ ᱰᱟᱦᱟᱨ ᱥᱮᱫ ᱮᱠᱫᱚᱢᱮ ᱤᱫᱤᱭᱮᱫ-ᱟ ᱚᱱᱟ ᱠᱚᱫᱚ᱾ ᱚᱱᱟ ᱠᱚᱫᱚ ᱵᱟᱝ ᱞᱟᱹᱠᱛᱤ ᱠᱟᱱᱟ ᱚᱱᱟ ᱠᱚᱫᱚ᱾ ᱟᱵᱚᱣᱟᱜ ᱫᱚ ᱟᱵᱚᱣᱟᱜ ᱚᱱᱟ ᱵᱚᱫᱚᱞ ᱛᱮ ᱟᱵᱚᱣᱟᱜ ᱨᱤᱛ ᱟᱵᱚᱣᱟᱜ ᱨᱤᱛᱤ ᱨᱮ ᱱᱚᱜ-ᱚᱭ ᱡᱮ ᱢᱟ ᱚᱱᱟᱢᱟ ᱢᱮᱱᱟᱜ ᱠᱟᱫᱟ ᱵᱚ ᱮᱱᱮᱡ ᱥᱮᱨᱮᱸᱧ ᱟᱵᱚ ᱵᱚᱱ ᱮᱱᱮᱡᱟ᱾
ᱦᱳᱭ ᱟᱹᱰᱤ ᱵᱷᱟᱜᱤ ᱠᱟᱛᱷᱟᱢ ᱞᱟᱹᱭ ᱠᱮᱜ-ᱟ᱾ ᱡᱮ ᱩᱪᱤᱛ ᱵᱟᱝ ᱠᱟᱱᱟ᱾ ᱦᱳᱭ
ᱫᱟ ᱛᱤᱱᱟᱹᱜ ᱫᱷᱟᱹᱵᱤᱡ ᱟᱢᱫᱢ ᱚᱞ ᱯᱟᱲᱦᱟᱣ ᱠᱟᱱᱟ?
ᱚᱞ ᱯᱟᱲᱦᱟᱣ ᱫᱚ ᱮᱠᱷᱚᱱ, ᱜᱨᱮᱡᱩᱭᱮᱥᱚᱱ ᱪᱟᱞᱟᱜ ᱠᱟᱱᱟ ᱛᱚ ᱥᱮᱠᱮᱱᱰ ᱤᱭᱟᱨ᱾ ᱛᱚ ᱟᱢᱜᱮ ᱛᱤᱱᱟᱹᱜ ᱦᱟᱹᱵᱮᱢ ᱚᱞ ᱯᱟᱲᱦᱟᱣ ᱟᱠᱟᱱᱟ?
ᱦᱚᱸ ᱤᱧ ᱤᱧᱟᱹᱜ ᱫᱚ ᱮᱢ ᱮ ᱠᱚᱢᱯᱞᱤᱴ ᱮᱱ ᱛᱤᱧᱟᱹ ᱱᱤᱭᱟᱹ ᱫᱷᱟᱣ᱾
ᱚ ᱟᱪᱪᱷᱟ ᱟᱹᱰᱤ ᱵᱷᱟᱜᱮ᱾
ᱟᱪᱪᱷᱟ ᱦᱮᱸ᱾
ᱦᱩᱸ, ᱢᱟᱱᱮ ᱚᱞ ᱯᱟᱲᱦᱟᱣ ᱵᱟᱫ ᱠᱟᱛᱮᱜ ᱟᱫᱚ ᱪᱮᱫ ᱠᱚᱢ ᱪᱤᱠᱟᱹᱭ ᱜᱮᱭᱟ ᱛᱟᱦᱚᱸᱞᱮ?
ᱚᱞ ᱯᱟᱲᱦᱟᱣ ᱵᱟᱫ ᱠᱟᱛᱮᱫ ᱫᱚ ᱚᱞ ᱯᱟᱲᱦᱟᱣ ᱟᱣᱩᱴᱥᱟᱭᱤᱰ ᱨᱮᱫᱚ ᱚᱱᱟ ᱤᱭᱟᱹ ᱠᱚᱜᱮ ᱱᱮᱴ ᱥᱮᱴ ᱠᱚᱜᱮ᱾ ᱪᱟᱞᱟᱜ ᱠᱟᱱ ᱛᱤᱧᱟ ᱯᱟᱲᱦᱟᱣ ᱠᱚ᱾ ᱟᱫᱚ ᱠᱟᱢᱟ ᱡᱟᱦᱟᱸᱱᱟᱜ ᱦᱚᱸ ᱵᱟᱝᱜᱮ, ᱟᱨ ᱵᱚᱨᱛᱚᱢᱟᱱ ᱱᱤᱛᱚᱜ ᱚ ᱪᱟᱞᱟᱜ ᱠᱟᱱᱟ ᱚᱱᱟ ᱠᱚᱜᱮ ᱟᱫᱚ, ᱮᱠᱡᱟᱢ ᱠᱚ ᱚᱞ ᱵᱟᱲᱟ ᱦᱩᱭᱩᱜ ᱠᱟᱱᱟ, ᱵᱤᱱᱤᱰ ᱠᱚ ᱮᱢ ᱦᱩᱭᱩᱜ ᱠᱟᱱᱟ ᱡᱷᱚᱛ ᱵᱤᱱᱤᱰ ᱠᱚᱨᱮ ᱠᱟᱹᱡ ᱫᱩᱲᱩᱵ ᱞᱟᱹᱜᱤᱫ ᱾ ᱢᱟᱱᱮ ᱪᱮᱥᱴᱟ ᱦᱩᱭᱩᱜ ᱠᱟᱱᱟ ᱪᱮᱫᱟᱜ ᱥᱮᱼᱼ ᱱᱤᱛᱚᱜ ᱢᱟ ᱟᱵᱚ ᱢᱟ ᱡᱚᱛᱚ ᱠᱤᱪᱷᱩᱜᱮ ᱤᱭᱟᱹᱜ ᱠᱟᱱ ᱛᱟᱵᱚᱱᱟ ᱡᱷᱚᱛᱚᱜᱮ ᱰᱮᱵᱷᱞᱚᱯᱚᱜ ᱠᱟᱱ ᱛᱟᱵᱚᱱᱟ ᱾
ᱦᱳᱭ ᱦᱳᱭ,
ᱚᱱᱟᱜᱮ ᱾
ᱟᱪᱪᱷᱟ ᱾
ᱟᱢ ᱪᱮᱫ ᱛᱮ ᱛᱟᱦᱚᱞᱮᱢ ᱚᱞᱚᱜ ᱠᱟᱱᱟᱢ ᱟᱢᱫᱚ?
ᱤᱧ ᱫᱚ ᱦᱟᱸᱜ ᱟᱨᱠᱤ ᱚᱱᱟᱨᱥ ᱛᱮ ᱯᱷᱤᱞᱳᱡᱚᱯᱷᱤᱧ ᱚᱱᱟᱨᱥᱮᱫ ᱠᱟᱱᱟ ᱾
ᱟᱪᱪᱷᱟ ᱥᱟᱱᱛᱟᱞᱤ ᱛᱮ?
ᱦᱳᱭ ᱥᱟᱱ ᱦᱳᱭ ᱥᱟᱱᱛᱟᱞᱤ ᱢᱤᱰᱤᱭᱟᱢ ᱛᱮᱜᱮ ᱾
ᱚ ᱱᱟᱯᱟᱭ ᱠᱟᱛᱷᱟ ᱛᱟᱦᱞᱮ ᱾ ᱚ ᱵᱷᱟᱜᱤ ᱛᱚ ᱚᱞᱚᱜ ᱯᱟᱲᱦᱟᱜ ᱫᱚ ᱫᱚᱨᱠᱟᱨ ᱜᱮ ᱠᱟᱱ ᱛᱟᱵᱚᱱᱟ ᱟᱵᱚᱣᱟᱜ ᱦᱚᱸ ᱾
ᱦᱳᱭ ᱾
ᱦᱩᱸ ᱚᱞᱚᱜ ᱯᱟᱲᱦᱟᱜ ᱵᱟᱵᱚᱱ ᱯᱟᱲᱦᱟᱣ ᱞᱮᱱᱠᱷᱟᱱ ᱟᱵᱚ ᱱᱤᱛᱚᱜ ᱛᱮ ᱧᱩᱛᱟᱹᱛ ᱰᱟᱦᱟᱨ ᱛᱮᱵᱚᱱ ᱛᱟᱲᱟᱢ ᱠᱮᱭᱟ ᱮᱠᱫᱚᱢ ᱾
ᱛᱟᱞᱦᱮ ᱚᱱᱟ ᱜᱩᱨᱩ ᱜᱚᱝᱠᱮ ᱤᱫᱤ ᱠᱟᱛᱮ ᱦᱟᱸᱜ ᱢᱤᱫᱵᱟᱨᱭᱟ ᱠᱟᱛᱷᱟᱧ ᱠᱩᱞᱤᱭᱮᱜ ᱢᱮᱭᱟ ᱞᱟᱹᱭᱟᱹᱧ ᱢᱮ ᱦᱳᱭ, ᱟᱵᱚ ᱱᱩᱭ ᱜᱩᱨᱩ ᱜᱚᱝᱠᱮ ᱚᱞᱪᱤᱠᱤ ᱞᱤ ᱯᱤ ᱢᱟᱱᱮ ᱛᱤᱱᱟᱹᱜ ᱥᱟᱹᱦᱤᱛ ᱨᱮ ᱚᱞ ᱞᱮᱜᱼᱟᱭ?
ᱩᱱᱤᱥᱥᱚ ᱯᱚᱸᱪᱤᱥ ᱥᱟᱞ ᱨᱮ ᱾
ᱟᱪᱪᱷᱟ ᱟᱹᱰᱤ ᱵᱷᱟᱜᱮ ᱠᱟᱛᱷᱟ ᱾ ᱟᱨ ᱫᱤᱭᱮ ᱯᱚᱨ
ᱜᱩᱨᱩ ᱜᱚᱝᱠᱮ ᱛᱚ ᱟᱹᱰᱤ ᱠᱤᱪᱷᱩ ᱜᱮ ᱥᱟᱶᱦᱮᱫ ᱞᱟᱹᱜᱤᱫ ᱟᱹᱰᱤ ᱠᱤᱪᱷᱩᱭ ᱠᱚᱨᱟᱣ ᱠᱟᱫᱟᱭ ᱾
ᱦᱳᱭ ᱦᱳᱭ ᱛᱚ ᱚᱱᱟ ᱠᱚ ᱤᱫᱤ ᱠᱟᱛᱮ ᱜᱩᱨᱩ ᱜᱚᱝᱠᱮ ᱤᱫᱤ ᱠᱟᱛᱮ ᱪᱮᱫ ᱠᱚᱢ ᱵᱟᱲᱟᱭᱟ ᱢᱤᱫ ᱵᱟᱨ ᱠᱟᱛᱷᱟᱢ ᱞᱟᱹᱭ ᱫᱟᱲᱮᱭᱟᱜᱼᱟ
ᱦᱮᱸ ᱜᱩᱨᱩ ᱜᱚᱝᱠᱮ ᱫᱚ ᱟᱵᱚ ᱢᱟᱱᱮ ᱚᱞ ᱫᱚ ᱜᱩᱨᱩ ᱜᱚᱝᱠᱮ ᱢᱟᱱᱮ ᱵᱟᱨᱦᱚ